ᱦᱳᱭ
ᱛᱟᱯᱚᱨᱮ ᱱᱟᱯᱟᱭ ᱵᱟᱲᱟ ᱜᱮᱛᱚ᱾
ᱦᱳᱭ ᱜᱚᱝᱠᱮ ᱟᱹᱞᱤᱧ ᱫᱚ ᱱᱤᱛ ᱜᱷᱟᱹᱲᱤᱡ ᱱᱟᱯᱟᱭ ᱜᱮ ᱟᱵᱤᱱ ᱫᱚ?
ᱟᱨ ᱚᱲᱟᱜ ᱦᱚᱲ ᱠᱚ?
ᱦᱳᱭ ᱚᱲᱟᱜ ᱦᱚᱲ ᱠᱚᱦᱚᱸ ᱱᱟᱯᱟᱭ ᱵᱟᱲᱟᱭ ᱜᱮᱭᱟ ᱱᱤᱛ ᱜᱷᱟᱹᱲᱤᱡ ᱫᱚ।
ᱟᱪᱪᱷᱟ ᱵᱷᱟᱜᱤ ᱜᱮ᱾ ᱱᱟᱯᱟᱭ ᱛᱟᱦᱮᱱ ᱠᱷᱟᱱ ᱜᱮ ᱱᱟᱯᱟᱭ ᱫᱚ।
ᱦᱮᱸ ᱡᱚᱛᱚ ᱜᱮ ᱱᱟᱯᱟᱭ ᱜᱮ ᱱᱤᱛ ᱜᱷᱟᱹᱲᱤᱡ ᱫᱚ। ᱠᱚᱜᱮ ᱠᱟᱹᱴᱤᱡ ᱚᱥᱩᱵᱤᱫᱟ ᱵᱟᱲᱟᱜ ᱟᱠᱚ ᱵᱟᱠᱷᱟᱱ ᱡᱚᱛᱚᱜᱮ ᱱᱤᱛᱜᱷᱟᱲᱤᱡ ᱫᱚ ᱱᱟᱯᱟᱭ ᱜᱮ।
ᱟᱪᱪᱷᱟ ᱟᱨ ᱛᱟᱦᱚᱞᱮ ᱠᱟᱡ ᱠᱟᱢ ᱠᱚᱫᱚ ᱪᱮᱫ ᱠᱚ ᱦᱩᱭᱩᱜ ᱠᱟᱱᱟ?
ᱦᱮᱸ ᱠᱟᱡ ᱠᱟᱹᱢᱤ ᱫᱚ ᱱᱤᱛ ᱜᱷᱟᱹᱲᱤᱡ ᱫᱚ ᱱᱚᱜᱼᱚᱭ ᱪᱟᱥᱵᱟᱥ ᱠᱚᱜᱮ ᱦᱩᱭ ᱵᱟᱲᱟᱜ ᱠᱟᱱᱟ। ᱚᱱᱮ ᱮᱱᱛᱮ ᱦᱳᱲᱳ ᱨᱚᱦᱚᱭ ᱠᱚᱜᱮ ᱟᱫᱚ ᱚᱱᱠᱟ ᱫᱚ ᱪᱮᱫ ᱦᱚᱸ ᱵᱟᱝᱜᱮ।
ᱟᱪᱪᱷᱟ ᱵᱷᱟᱞᱤ ᱠᱟᱛᱷᱟ ᱱᱟᱯᱟᱭ ᱠᱟᱛᱷᱟ ᱥᱟᱱᱛᱟᱲᱟᱜ ᱫᱚ ᱥᱮ ᱟᱵᱚ ᱠᱚᱣᱟᱜ ᱱᱤᱛ ᱫᱚ ᱪᱮᱫ ᱮᱢ ᱢᱮᱱᱟ᱾ ᱪᱮᱫ ᱵᱮᱱ ᱢᱮᱱᱟ ᱱᱤᱛᱚᱜ ᱦᱩᱲᱩ ᱪᱟᱥ ᱪᱷᱟᱲᱟ ᱟᱨ ᱮᱴᱟᱜ ᱠᱤᱪᱷᱩ ᱫᱚᱼᱼ ᱦᱩᱲᱩ ᱪᱟᱥᱵᱟᱥ ᱪᱟᱥᱵᱟᱥ ᱪᱷᱟᱲᱟ ᱟᱨ ᱮᱴᱟᱜ ᱠᱤᱪᱩ ᱫᱚ ᱚᱱᱠᱟ ᱫᱚᱦᱟᱸᱜ ᱵᱟᱵᱚᱱ ᱠᱟᱹᱢᱤᱭᱮ ᱫᱟᱛᱚ।
ᱵᱟᱝ ᱵᱟᱝ ᱱᱤᱛ ᱫᱚ ᱠᱷᱟᱹᱞᱤ ᱦᱩᱲᱩ ᱠᱚᱜᱮᱼᱼ
ᱟᱯᱮᱥᱮᱱᱼᱼ
ᱦᱳᱭ ᱫᱟᱜ ᱠᱚᱫᱚ ᱵᱷᱟᱜᱤ ᱜᱮ ᱫᱟᱜ ᱜᱮᱜᱼᱟᱭ ᱯᱨᱟᱭᱼᱼ ᱞᱟᱹᱭ ᱜᱟᱱᱚᱜᱼᱟ ᱢᱤᱫ ᱫᱤᱱ ᱠᱮ ᱚᱱᱛᱚᱨ ᱢᱤᱫ ᱫᱤᱱ ᱢᱤᱫ ᱫᱤᱱ ᱜᱮ᱾ ᱛᱮᱦᱮᱧ ᱡᱩᱫᱤ ᱡᱚᱨᱚᱭ ᱠᱮᱜ-ᱟᱭ ᱦᱟᱸᱜ ᱜᱟᱯᱟ ᱫᱚ ᱯᱷᱟᱸᱠᱟᱭ ᱫᱟᱭ ᱟᱨ ᱱᱟᱜ ᱠᱷᱟᱱᱼᱼ ᱯᱷᱟᱠᱟ ᱵᱚᱞᱛᱮ ᱫᱚ ᱱᱚᱝᱠᱟᱭ ᱯᱷᱟᱠᱟᱭ ᱫᱟ ᱥᱤᱝ ᱵᱮᱲᱟ ᱫᱚᱭ ᱯᱷᱟᱠᱟᱭ ᱫᱟ ᱧᱤᱫᱟᱹ ᱧᱤᱫᱟᱹᱼᱼ ᱧᱤᱫᱟᱹ ᱵᱮᱲᱟ ᱫᱚᱭ ᱯᱷᱟᱠᱟᱭ ᱫᱟᱜᱠᱷᱟᱱ ᱟᱨ ᱵᱷᱳᱨ ᱛᱮᱫᱚᱭ ᱡᱚᱨᱚᱭ ᱫᱟ ᱱᱟᱜ ᱠᱷᱟᱱ ᱡᱚᱨᱚᱭ ᱫᱟ᱾ ᱦᱳᱭ
ᱳᱭ ᱚᱱᱠᱟ ᱜᱮ ᱱᱮᱛᱟᱨ ᱫᱤᱱ ᱫᱚ ᱥᱮᱭ ᱦᱟᱸᱜᱼᱼ ᱦᱳᱭ ᱫᱟᱜ ᱟᱥᱟᱲ ᱪᱟᱵᱟ ᱥᱨᱟᱵᱚᱱ ᱵᱚᱞᱟᱭᱱᱟ ᱛᱚᱼᱼ ᱟᱥᱟᱲ ᱠᱷᱚᱱ ᱜᱮ ᱟᱞᱮ ᱥᱮᱱ ᱫᱚ ᱫᱟᱜ ᱮ ᱫᱷᱩᱨᱟᱹᱣ ᱠᱟᱱᱟ ᱟᱯᱮ ᱥᱮᱱ ᱫᱚ ᱛᱤᱥ ᱠᱷᱚᱱ ᱫᱟᱜ ᱫᱟᱭ ᱛᱟᱭᱞᱮ?
ᱦᱮᱸ ᱫᱟᱜ ᱫᱚ ᱱᱚᱛᱮ ᱦᱚᱸ ᱟᱥᱟᱲ ᱵᱚᱸᱜᱟ ᱫᱚ ᱱᱚᱝᱠᱟ ᱤᱭᱟᱹ ᱦᱩᱸ ᱯᱚᱱᱨᱚ ᱠᱩᱲᱤ ᱛᱟᱹᱨᱤᱠᱷ ᱥᱮᱫ ᱠᱷᱚᱱ ᱜᱮ ᱮᱦᱚᱵ ᱟᱠᱟᱫᱟᱭ ᱚᱱᱟ ᱞᱟᱦᱟ ᱫᱚ ᱵᱟᱭ ᱮᱦᱚᱵ ᱵᱟᱲᱟ ᱠᱟᱜ ᱞᱮᱭᱟ ᱚᱱᱟ ᱞᱟᱦᱟ ᱫᱚᱼᱼ ᱨᱤᱢᱤᱞ ᱵᱟᱲᱟᱭᱮᱫ ᱛᱟᱦᱮᱸᱜᱼᱟ ᱨᱤᱢᱤᱞ ᱠᱟᱛᱮᱜ ᱜᱮᱼᱼ ᱠᱟᱴᱟᱣ ᱵᱟᱲᱟᱭ ᱫᱚ ᱞᱟᱹᱭ ᱵᱟᱲᱟᱭᱮᱫ ᱛᱟᱦᱮᱸᱱᱮ ᱛᱤᱥ ᱫᱚ ᱫᱟᱜ ᱮ ᱡᱟᱹᱲᱤᱭᱟ ᱫᱤᱱᱜᱮ ᱱᱮᱛᱟᱨ ᱨᱤᱢᱤᱞ ᱫᱟᱭ ᱟᱨ ᱮ ᱠᱟᱴᱟᱣ ᱫᱚ।
ᱟᱪᱪᱷᱟ᱾
ᱟᱨ ᱱᱤᱛ ᱫᱚ ᱮᱫ ᱜᱮᱭᱟᱼᱼ
ᱛᱟᱦᱚᱞᱮ ᱪᱟᱥ ᱠᱟᱹᱢᱤ ᱫᱚ ᱛᱤᱱᱟᱹᱜ ᱵᱮᱱ ᱢᱟᱲᱟᱝ ᱠᱮᱫᱟ᱾
ᱪᱟᱥ ᱠᱟᱹᱢᱤ ᱫᱚ ᱢᱟᱲᱟᱝ ᱫᱚ ᱠᱟᱹᱴᱤᱡ ᱫᱚ ᱢᱟᱲᱟᱝ ᱵᱟᱲᱟ ᱦᱩᱭ ᱠᱟᱱᱟ ᱚᱱᱟ ᱵᱟᱹᱭᱦᱟᱹᱲ ᱠᱚᱨᱮᱱᱟᱜ ᱫᱚ ᱨᱚᱦᱚᱭ ᱠᱚᱫᱚ ᱮᱦᱚᱵ ᱵᱟᱲᱟ ᱦᱩᱭᱩ ᱟᱠᱟᱱᱟ।
ᱦᱩ
ᱵᱟᱹᱭᱦᱟᱹᱲ ᱱᱟᱜᱠᱷᱟᱱ ᱟᱣᱨᱤ ᱨᱚᱦᱚᱭ ᱦᱩᱭᱩᱜᱼᱟ ᱵᱟᱹᱭᱦᱟᱹᱲ ᱫᱚ ᱮᱦᱚᱵ ᱦᱩᱭ ᱟᱠᱟᱱᱟ ᱦᱚᱞᱟ ᱢᱟᱫᱷᱮᱨ ᱠᱷᱚᱱᱜ ᱜᱮ
ᱟᱪᱪᱷᱟ᱾
ᱦᱳᱭ᱾ ᱟᱹᱵᱤᱱ ᱫᱚ ᱛᱟᱦᱚᱞᱮ ᱪᱟᱥ ᱠᱚᱫᱚ ᱵᱤᱱ ᱨᱟᱠᱟᱵ ᱠᱮᱜᱼᱟ ᱥᱮ ᱟᱣᱨᱤ?
ᱵᱟᱝᱜᱮ ᱟᱞᱮ ᱦᱚᱸ ᱚᱱᱠᱟ ᱜᱮ ᱱᱚᱜᱼᱚᱭ ᱫᱷᱩᱨᱟᱹᱣ ᱵᱟᱲᱟ ᱦᱩᱭ ᱠᱟᱱᱟ। ᱢᱤᱫ ᱵᱟᱨ ᱜᱩᱲᱩ ᱨᱚᱦᱚᱭ ᱦᱩᱭᱩ ᱠᱟᱱᱟ ᱡᱟᱹᱥᱛᱤ ᱫᱚ ᱵᱟᱝ ᱦᱟᱸᱜ ᱟ ᱫᱟᱜ ᱠᱚᱦᱚᱸ ᱚᱱᱠᱟᱼᱼ ᱯᱟᱹᱦᱤ ᱜᱮ ᱫᱟᱜ ᱮᱫᱟ ᱛᱚᱵᱮ ᱚᱱᱠᱟ ᱫᱚᱦᱟᱸᱜ ᱵᱟᱭ ᱫᱟᱜ ᱮᱫᱟ ᱠᱷᱮᱛ ᱠᱚ ᱞᱚᱦᱚᱫᱚᱜ ᱞᱮᱠᱟ ᱫᱟᱜ ᱛᱤᱸᱜᱩ ᱞᱮᱠᱟ ᱫᱚ ᱵᱟᱝ
ᱟᱪᱪᱷᱟ ᱟᱪᱪᱷᱟ
ᱛᱟᱨᱯᱚᱨᱮ ᱦᱩᱭᱩᱜ ᱠᱟᱱᱟ ᱛᱚᱞᱟ ᱠᱚᱦᱚᱸ ᱚᱱᱠᱟ ᱵᱟᱝ ᱞᱟᱹᱴᱩ ᱠᱟᱱᱟ ᱡᱮᱼᱼ ᱤᱭᱟᱹᱭ ᱵᱮᱱ ᱛᱩᱫ ᱠᱟᱛᱮᱜ ᱦᱟᱸᱰᱮ ᱱᱟᱰᱮ ᱡᱟᱦᱟᱸ ᱞᱮᱠᱟᱛᱮ ᱵᱮᱱ ᱨᱚᱦᱚᱭ ᱜᱚᱫ ᱠᱟᱜᱼᱟ ᱢᱮᱥᱤᱱ ᱵᱟᱲᱟ ᱠᱟᱛᱮᱜ᱾ ᱟᱨ ᱢᱮᱥᱤᱱ ᱵᱟᱲᱟ ᱠᱟᱛᱮ ᱦᱚᱸ ᱡᱩᱫᱤ ᱵᱤᱱ ᱨᱚᱦᱚᱭ ᱜᱮᱭᱟ ᱛᱚ ᱛᱟᱭᱚᱢ ᱫᱟᱨᱟᱢ ᱡᱩᱫᱤ ᱫᱟᱜ ᱦᱟᱸᱜ ᱵᱟᱭ ᱫᱟᱜᱟ ᱛᱟᱦᱚᱞᱮ ᱠᱷᱟᱱ ᱚᱱᱟ ᱠᱚᱫᱚ ᱦᱟᱸᱜ ᱟᱫᱚ ᱜᱚᱴᱟ ᱜᱮ ᱫᱟᱜ ᱞᱟᱜᱟᱜᱼᱟ ᱟᱫᱚ ᱚᱱᱟ ᱫᱚᱼᱼ ᱵᱟᱝᱞᱮ ᱮᱦᱚᱵ ᱟᱠᱟᱫᱟ ᱠᱷᱟᱹᱞᱤ ᱱᱚᱣᱟ ᱥᱮᱨᱢᱟ ᱫᱟᱜ ᱵᱷᱚᱨᱥᱟ ᱜᱮ ᱟᱞᱮ ᱦᱚᱸ
ᱦᱮᱸ
ᱟᱯᱮ ᱫᱚ ᱛᱟᱦᱚᱞᱮ ᱪᱮᱫ ᱞᱮᱠᱟ ᱥᱮᱨᱢᱟ ᱫᱟᱜ ᱵᱷᱚᱨᱥᱟ ᱜᱮᱯᱮ ᱛᱟᱦᱸᱮᱱᱟ ᱥᱮ ᱟᱨᱚ? ᱢᱤᱱᱤ ᱠᱚᱯᱮ ᱞᱟᱜᱟᱣ ᱠᱟᱜᱼᱟ ᱢᱮᱱᱟᱜ ᱛᱟᱯᱮ ᱜᱮᱭᱟ?
ᱵᱟᱝᱜᱮ ᱚᱱᱠᱟ ᱟᱫᱚ ᱢᱤᱱᱤ ᱠᱚᱫᱚ ᱵᱟᱹᱱᱩᱜ ᱠᱟᱫᱟᱱᱤᱡ ᱢᱟᱱᱮ᱾ ᱞᱟᱹᱭ ᱜᱟᱱᱚᱜᱼᱟ ᱥᱮᱨᱢᱟ ᱡᱟᱹᱲᱤ ᱨᱮᱦᱚᱸ ᱞᱮ ᱛᱟᱦᱮᱱ ᱜᱮᱭᱟ ᱟᱨ ᱵᱟᱝᱠᱷᱟᱱ ᱫᱚ ᱱᱚᱣᱟ ᱠᱮᱱᱮᱞ ᱫᱟᱜ ᱠᱚ ᱢᱮᱱᱟᱜ ᱜᱮᱭᱟ ᱛᱚ ᱠᱮᱱᱮᱞ ᱫᱷᱟᱨᱮ ᱜᱮᱭᱟ ᱛᱚ ᱥᱟᱶᱛᱟᱞᱮ ᱠᱮᱱᱮᱞ ᱫᱟᱜ ᱠᱚᱦᱚᱸ ᱟᱨᱠᱤ ᱠᱚ ᱟᱲᱟᱜ ᱵᱟᱲᱟᱭ ᱜᱮᱭᱟ ᱠᱮᱱᱮᱞ ᱫᱟᱜ ᱛᱮᱦᱚᱸ ᱟᱨᱠᱤ ᱦᱩᱭ ᱵᱟᱲᱟᱜ ᱜᱮᱭᱟ।
ᱟᱪᱪᱷᱟ᱾ ᱟᱨ ᱢᱟᱱᱮ ᱟᱹᱰᱤ ᱱᱟᱯᱟᱭ ᱠᱟᱛᱷᱟ ᱠᱮᱱᱮᱞ ᱫᱟᱜ ᱯᱮ ᱧᱟᱢ ᱮᱫᱟ ᱚᱱᱟᱜᱮ ᱟᱹᱰᱤ ᱱᱟᱯᱟᱭ ᱠᱟᱛᱷᱟ ᱠᱮᱱᱮᱞ ᱫᱟᱜ ᱛᱮᱦᱚᱸᱞᱮ ᱪᱟᱥ ᱦᱩᱭᱩᱜ ᱜᱮᱭᱟ
ᱦᱳᱭ ᱟᱪᱪᱷᱟ ᱜᱚᱝᱠᱮ ᱞᱤᱧ ᱞᱟᱹᱭ ᱮᱫᱟ ᱟᱵᱚᱼᱼ ᱢᱟ ᱦᱮᱸ ᱥᱟᱱᱛᱟᱲ ᱦᱚᱯᱚᱱ ᱯᱟᱹᱦᱤᱞ ᱠᱷᱚᱱᱜᱮ ᱟᱵᱚᱣᱟᱜ ᱢᱟ ᱪᱟᱥ ᱠᱟᱹᱢᱤᱭᱟᱠᱟᱱᱼᱼ ᱚᱱᱠᱟ ᱪᱟᱥ ᱠᱟᱹᱢᱤ ᱪᱮᱛᱟᱱ ᱨᱮᱜᱮ ᱦᱟᱸᱜ ᱱᱤᱨᱵᱷᱚᱨ ᱛᱟᱵᱚᱱ ᱛᱚ᱾
ᱦᱳᱭ ᱦᱳᱭ᱾
ᱟᱫᱚ ᱪᱟᱥ ᱠᱟᱹᱢᱤ ᱢᱟ ᱦᱩᱭᱩᱜ ᱠᱟᱱ ᱜᱮᱭᱟ ᱢᱮᱱᱠᱷᱟᱱ ᱚᱱᱟ ᱵᱟᱫᱽ ᱠᱟᱛᱮ ᱦᱚᱸ ᱵᱟᱭᱨᱮ ᱠᱟᱹᱢᱤ ᱠᱚᱫᱚ ᱥᱮᱱ ᱫᱚ ᱥᱮᱱ ᱵᱟᱲᱟ ᱦᱩᱭᱩᱜ ᱜᱮᱭᱟ᱾
ᱦᱮ
ᱟᱫᱚ ᱡᱮᱢᱚᱱ ᱵᱟᱦᱨᱮ ᱠᱟᱹᱢᱤ ᱨᱮ ᱯᱩᱭᱥᱟᱹ ᱢᱮᱱᱟᱜᱼᱟ ᱢᱮᱱᱠᱷᱟᱱ ᱠᱟᱢᱤ ᱠᱚ ᱯᱩᱭᱥᱟᱹ ᱫᱚ ᱢᱮᱱᱟᱜᱼᱟ ᱟᱫᱚ ᱡᱮ ᱡᱮᱢᱚᱱ ᱫᱚᱠᱚ ᱞᱟᱹᱭᱟ ᱵᱟᱭᱨᱮ ᱠᱟᱹᱢᱤ ᱫᱚ ᱦᱩᱭᱩᱜ ᱠᱟᱱᱟ ᱮᱸ ᱛᱤᱱ ᱫᱤᱱᱮᱢ ᱠᱟᱹᱢᱤᱭᱟ ᱩᱱᱫᱤᱱ ᱜᱮᱢ ᱧᱟᱢ ᱠᱮᱫᱟ, ᱢᱮᱱᱠᱷᱟᱱ ᱪᱟᱥ ᱨᱮᱫᱚ ᱞᱟᱹᱭᱟ ᱠᱚ ᱪᱮᱛᱟ ᱪᱟᱥ ᱠᱷᱟᱴᱟᱣ ᱞᱮᱠᱷᱟᱱ ᱫᱚ ᱵᱟᱭᱨᱮ ᱠᱟᱹᱢᱤ ᱫᱚ ᱟᱨᱠᱤ ᱡᱟᱹᱥᱛᱤ ᱧᱚᱜ ᱯᱩᱭᱥᱟᱹ ᱢᱮᱱᱟᱜᱼᱟ᱾ ᱟᱫᱚ ᱚᱱᱟ ᱠᱟᱛᱷᱟ ᱜᱮ ᱱᱟᱜ ᱠᱷᱟᱱ ᱟᱹᱵᱤᱱ ᱠᱟᱹᱴᱤᱡ ᱪᱮᱫ ᱞᱮᱠᱟ ᱵᱤᱱ ᱞᱟᱹᱭᱟ ᱱᱚᱣᱟ ᱫᱚ ᱟᱨᱠᱤ? ᱚᱠᱟᱴᱟᱝ ᱴᱷᱤᱠᱟ ᱢᱟᱱᱮ
ᱦᱮᱸ ᱚᱱᱟ ᱦᱚᱸ ᱢᱮᱱ ᱞᱮᱠᱷ ᱵᱷᱟᱜᱤ ᱜᱮ ᱪᱟᱥ ᱠᱟᱹᱢᱤ ᱦᱚᱸ ᱵᱷᱟᱜᱤ ᱜᱮᱭᱟ᱾ ᱟᱨ ᱵᱟᱦᱨᱮ ᱠᱟᱹᱢᱤ ᱛᱮᱦᱚᱸ ᱡᱚᱛ ᱫᱤᱱ ᱫᱟᱲᱮ ᱛᱟᱦᱮᱱ ᱛᱟᱵᱮᱱᱟ ᱥᱮ ᱚᱝᱠᱟ ᱫᱟᱲᱮ ᱛᱟᱦᱮᱱᱟ ᱚᱛᱚ ᱫᱤᱱ ᱜᱮ ᱦᱟᱸᱜ ᱵᱟᱦᱨᱮ ᱫᱚᱠᱚ ᱠᱟᱹᱢᱤ ᱦᱚᱪᱚ ᱵᱤᱱᱟ ᱥᱮ ᱠᱟᱹᱢᱤ ᱟᱨ ᱫᱟᱲᱮ ᱠᱚ ᱪᱟᱵᱟ ᱧᱚᱜ ᱞᱮᱱᱠᱷᱟᱱ ᱟᱫᱚ ᱦᱟᱸᱜ ᱵᱟᱝᱠᱚ ᱠᱟᱹᱢᱤ ᱦᱚᱪᱚᱣᱟ ᱛᱟᱯᱚᱨᱮ ᱵᱟᱦᱨᱮ ᱠᱟᱹᱢᱤ ᱨᱮᱫᱚ ᱦᱟᱸᱜ ᱧᱮᱞ ᱵᱮᱱ ᱟᱵᱤᱱ ᱵᱮᱤᱱ ᱠᱟᱹᱢᱤ ᱠᱮᱫᱟ ᱢᱟᱥ ᱯᱩᱨᱟᱹᱣᱱᱟ ᱟᱫᱚ ᱤᱱᱟᱹ ᱠᱷᱟᱱᱜᱮ ᱟᱫᱚ ᱵᱮᱛᱚᱱ ᱵᱮᱱ ᱧᱟᱢ ᱠᱮᱫᱟ᱾ ᱛᱟᱯᱚᱨᱮ ᱢᱤᱫ ᱫᱤᱱ ᱨᱮ ᱚᱱᱟ ᱫᱚ ᱦᱟᱸᱜ ᱧᱮᱞ ᱵᱮᱱ ᱟᱹᱰᱤ ᱡᱟᱹᱛᱤ ᱯᱚᱭᱥᱟ ᱵᱮᱱ ᱧᱟᱢ ᱫᱟ᱾
ᱦᱩᱸ
ᱟᱫᱚ ᱚᱱᱟ ᱫᱚ ᱦᱟᱸᱜ ᱠᱟᱹᱢᱤ ᱥᱟᱶᱛᱮ ᱴᱟᱠᱟ ᱧᱟᱢᱚᱜ ᱠᱟᱱ ᱞᱮᱠᱟ ᱵᱩᱡᱷᱟᱹᱜ ᱠᱟᱱᱟ, ᱟᱨ ᱡᱟᱦᱟᱸ ᱚᱲᱟᱜ ᱨᱮᱱᱟᱜ ᱪᱟᱥ ᱠᱟᱹᱢᱤ ᱛᱚ ᱚᱱᱟ ᱫᱚ ᱦᱟᱸᱜ ᱱᱚᱜᱼᱚᱭ ᱵᱮᱱ ᱱᱤᱛᱚᱜ ᱵᱮᱱ ᱠᱟᱹᱢᱤ ᱠᱟᱫᱟ ᱦᱟᱯᱮ ᱦᱟᱸᱜ ᱛᱤᱥᱚᱜ ᱚᱱᱟ ᱨᱮᱱᱟᱜ ᱯᱷᱚᱞᱚᱱ ᱛᱮᱜ ᱧᱟᱢᱚᱜ ᱠᱟᱱᱟ। ᱛᱚᱵᱮ ᱟᱹᱱᱤᱡ ᱦᱟᱸᱜ ᱚᱱᱟ ᱡᱚ ᱛᱟᱵᱮᱱᱟ, ᱵᱤᱞᱤᱜ ᱛᱟᱵᱮᱱᱟ᱾ ᱛᱚᱵᱮ ᱛᱚ ᱚᱱᱟ ᱱᱟᱦᱟᱜ ᱠᱩᱲᱟᱹᱭ ᱫᱚᱵᱮᱱ ᱧᱟᱢᱟ᱾
ᱦᱳᱭ ᱦᱳᱭ
ᱚ ᱛᱚᱵᱮ ᱦᱮᱸ ᱧᱮᱞᱚᱜ ᱠᱟᱱᱟ ᱡᱟᱦᱟᱸ ᱫᱚ ᱱᱮᱛᱟᱨ ᱜᱤᱫᱽᱨᱟᱹ ᱠᱚ ᱥᱮ ᱱᱮᱛᱟᱨ ᱨᱮᱱ ᱦᱚᱲ ᱠᱚ ᱪᱟᱞᱟᱜ ᱠᱟᱱᱟ ᱵᱟᱨᱦᱨᱮ ᱠᱟᱹᱢᱤ ᱛᱚ ᱟᱛᱳ ᱚᱲᱟᱜ ᱨᱮ ᱡᱟᱦᱟᱸ ᱪᱟᱥ ᱠᱟᱛᱮ ᱵᱚᱱ ᱨᱳᱡᱽᱜᱟᱨ ᱫᱟ ᱤᱱᱟᱹ ᱠᱷᱚᱱ ᱫᱚ ᱦᱟᱸᱜ ᱵᱟᱦᱨᱮ ᱠᱟᱹᱢᱤ ᱠᱟᱛᱮᱜ ᱡᱟᱹᱥᱛᱤ ᱠᱚ ᱨᱚᱡᱽᱜᱟᱨ ᱫᱟ᱾ ᱟᱫᱚ ᱵᱟᱦᱨᱮ ᱠᱟᱹᱢᱤ ᱫᱚ ᱦᱟᱸᱜ ᱧᱮᱞ ᱟᱵᱮᱱᱟᱜ ᱚᱲᱟᱜ ᱥᱚᱝᱥᱟᱨ ᱦᱮᱸᱱᱟᱜ ᱛᱟᱵᱮᱱᱟ ᱟᱨᱚ ᱟᱹᱰᱤ ᱠᱤᱪᱷᱩ ᱵᱮᱯᱟᱨ ᱢᱮᱱᱟᱜ ᱛᱟᱵᱮᱱᱟ ᱠᱷᱮᱛ ᱠᱚ ᱵᱟᱜᱟ ᱵᱟᱜᱤ ᱨᱮᱭᱟᱜ᱾
ᱦᱩᱸ
ᱛᱚ ᱚᱱᱟᱜᱮ ᱦᱟᱸᱜ ᱟᱫᱚ ᱵᱟᱦᱨᱮ ᱠᱟᱹᱢᱤ ᱡᱩᱫᱤ ᱵᱮᱱ ᱪᱟᱞᱟᱜᱼᱟ ᱛᱟᱦᱚᱞ ᱚᱲᱟᱜ ᱵᱟᱹᱜᱤ ᱦᱚᱴᱣᱟᱜ ᱦᱩᱭᱩᱜ ᱛᱟᱵᱮᱱᱟ ᱚᱲᱟᱜ ᱨᱮᱱᱟᱜ ᱫᱚ ᱚᱠᱚᱭ ᱧᱮᱞ ᱛᱟᱮᱱᱟ᱾ ᱟᱫᱚ ᱪᱮᱫ ᱞᱤᱧ ᱞᱟᱹᱭᱟ ᱵᱟᱦᱨᱮ ᱠᱟᱹᱢᱤ ᱦᱚᱸ ᱴᱷᱤᱠ ᱜᱮ ᱛᱟᱦᱮᱸ ᱠᱟᱱᱟ ᱡᱟᱦᱟᱸ ᱫᱚ ᱦᱮᱸ ᱦᱚᱲ ᱵᱟᱝ ᱥᱮ ᱱᱚᱝᱠᱟ ᱜᱤᱫᱽᱨᱟᱹ ᱵᱤᱫᱟᱹᱞ ᱫᱚ ᱴᱷᱤᱠ ᱜᱮᱭᱟ ᱥᱮ ᱟᱹᱣᱨᱤ ᱵᱟᱯᱞᱟ ᱨᱮᱫᱚ᱾ ᱵᱟᱯᱞᱟ ᱵᱟᱲᱟ ᱠᱟᱛᱮᱜ ᱵᱟᱦᱨᱮ ᱠᱟᱹᱢᱤ ᱫᱚ ᱵᱟᱝ ᱡᱩᱛᱩᱜᱼᱟ᱾ ᱛᱟᱦᱞᱮ ᱵᱟᱦᱨᱮ ᱠᱟᱹᱢᱤ ᱠᱚᱫᱚ ᱦᱟᱸᱜ ᱵᱤᱱ ᱪᱟᱞᱟᱣ ᱵᱟᱲᱟ ᱟᱠᱟᱱ ᱜᱮᱭᱟ ᱟᱵᱤᱱ ᱫᱚ? ᱦᱟᱞᱳ ᱢᱮᱱᱫᱟᱞᱤᱧ ᱵᱟᱦᱨᱮ ᱠᱟᱹᱢᱤ ᱠᱚᱫᱚᱵᱮᱱ ᱪᱟᱞᱟᱣ ᱵᱟᱲᱟ ᱟᱠ ᱠᱟᱱ ᱜᱮᱭᱟ?
ᱵᱷᱟᱜᱮ ᱪᱮᱦᱨᱟ ᱵᱟᱝ ᱟᱸᱡᱚᱢᱚᱜ ᱠᱟᱱ ᱛᱟᱵᱮᱱᱟ᱾
ᱚ ᱟᱪᱪᱷᱟ ᱢᱮᱱᱫᱟᱞᱤᱧ ᱵᱟᱦᱨᱮ ᱠᱟᱹᱢᱤ ᱠᱚᱫᱚ ᱵᱮᱱ ᱪᱟᱞᱟᱣ ᱵᱟᱲᱟ ᱟᱠᱟᱱ ᱜᱮᱭᱟ?
ᱵᱟᱝ ᱱᱤᱛᱦ ᱦᱚᱸ ᱚᱝᱠᱟᱜᱮ ᱠᱟᱹᱴᱤᱡ
ᱠᱟᱴᱟᱜ ᱠᱟᱱᱟ ᱥᱮ ᱪᱮᱜ ᱞᱮᱠᱟ?
ᱠᱟᱴᱟᱣ ᱫᱚ ᱵᱟᱝ ᱠᱟᱹᱴᱤᱡ ᱢᱟᱱᱮ ᱠᱷᱤᱡ ᱠᱷᱚᱡ ᱟᱸᱡᱚᱢᱚᱜ ᱠᱟᱱᱟᱠ᱾
ᱟᱪᱪᱷᱟ ᱢᱮᱱᱫᱟᱞᱤᱧ ᱵᱟᱦᱨᱮ ᱠᱟᱹᱢᱤ ᱠᱚᱫᱚ ᱵᱮᱱ ᱪᱟᱞᱟᱣ ᱵᱟᱲᱟᱣ ᱠᱟᱱ ᱜᱮᱭᱟ?
ᱦᱮᱸ
ᱚ ᱢᱮᱱᱫᱟᱞᱤᱧ
ᱵᱟᱝ ᱜᱚᱝᱠᱮ ᱵᱟᱝ